ᱡᱚᱦᱟᱨ ᱜᱮ᱾ ᱦᱮᱸ ᱵᱤᱴᱤ ᱞᱟᱹᱭ ᱵᱤᱱ ᱠᱷᱚᱵᱚᱨ
ᱪᱮᱫ ᱞᱮᱠᱟ ᱢᱮᱱᱟᱜ ᱯᱮᱭᱟ ᱫᱟ. ᱭ?
ᱵᱮᱥ ᱜᱮ ᱟᱯᱮ ᱫᱚ ᱪᱤᱠᱟ ᱢᱮᱱᱟᱜ ᱯᱮᱭᱟ ᱵᱤᱴᱤ?
ᱟᱞᱮ ᱦᱚᱸ ᱵᱮᱥ ᱜᱮ᱾
ᱚ ᱱᱤᱛᱚᱜ ᱫᱚ ᱪᱮᱫ ᱠᱚᱢ ᱪᱤᱠᱟᱹ ᱵᱟᱲᱟᱭᱮᱜᱼᱟ?
ᱪᱮᱫ ᱦᱚᱸ ᱵᱟᱝ ᱚᱲᱟᱜ ᱨᱮᱜᱤ ᱜᱤᱛᱤᱡ ᱜᱤᱫᱽᱨᱟᱹ ᱠᱩᱧ ᱪᱮᱨᱮᱡ ᱵᱟᱲᱟᱭᱮᱫ ᱠᱚᱣᱟ ᱡᱟᱹᱯᱤᱫ ᱫᱟᱠᱚ ᱛᱚ,
ᱚ ᱜᱤᱫᱽᱨᱟᱹ ᱠᱚ ᱢᱮᱱᱟᱜ ᱠᱚ ᱛᱟ. ᱵᱤᱱᱟ ᱥᱮ ᱪᱮᱫ?
ᱦᱳᱭ ᱦᱮᱱᱟᱸᱜ ᱠᱚᱛᱟᱞᱤᱧᱟ ᱡᱟᱶᱟᱭ ᱠᱟᱱᱟᱞᱤᱧ ᱟᱹᱞᱤᱧ ᱫᱚ᱾
ᱚ ᱡᱟᱢᱟᱭ ᱠᱟᱱᱟ ᱵᱤᱱ ᱛᱤᱱᱟᱹᱜ ᱜᱟᱱ ᱫᱚ ᱜᱤᱫ ᱛᱤᱱᱟᱹᱜ ᱜᱟᱱ ᱫᱚ ᱜᱤᱫᱽᱨᱟᱹ ᱠᱚ ᱢᱮᱱᱟᱜ ᱠᱚ ᱛᱟᱹᱵᱤᱱᱟ?
ᱵᱟᱨᱭᱟ ᱦᱤᱱᱟᱜ ᱠᱤᱱᱟ ᱵᱤᱴᱤ ᱛᱟᱹᱠᱤ ᱵᱤᱴᱤ ᱟᱨ ᱵᱟᱹᱵᱩ᱾
ᱚᱻ
ᱦᱳᱭ᱾
ᱪᱮᱫ ᱠᱚᱫᱚ ᱠᱤᱱ ᱪᱤᱠᱟᱹᱭᱟ ᱵᱤᱴᱤ ᱛᱟᱹᱠᱤᱱ ᱫᱚ?
ᱵᱮᱴᱟ ᱫᱚᱭ ᱡᱟᱹᱯᱤᱫ ᱠᱮᱜᱼᱟ ᱵᱤᱴᱤ ᱫᱚ ᱵᱟᱭ ᱡᱟᱹᱯᱤᱫ ᱠᱟᱜᱼᱟ, ᱩᱱᱤ
ᱡᱮᱯᱤᱫ ᱚ ᱚᱲᱟᱜ ᱨᱮᱫᱚ ᱵᱮᱥ ᱵᱟᱲᱟ ᱜᱮ?
ᱦᱳᱭ ᱵᱮᱥ ᱵᱟᱲᱟ ᱜᱮᱭᱟᱞᱮ ᱟᱞᱮ ᱫᱚ, ᱟᱯᱮ ᱠᱚᱜᱮ?
ᱟᱞᱮ ᱠᱚᱦᱚᱸ ᱵᱮᱥ ᱵᱟᱲᱟ ᱜᱮ ᱟᱫᱚ ᱟᱯᱮ ᱥᱮᱱ ᱫᱚ ᱫᱟᱜ ᱠᱚᱫᱚ ᱫᱟᱜᱮᱜᱼᱟ ᱥᱮ ᱵᱟᱝ?
ᱫᱚᱢᱮ ᱫᱟᱜ ᱰᱩᱵᱟᱹᱣ ᱠᱟᱜ ᱞᱮᱭᱟᱭ ᱟᱞᱮ ᱥᱮᱱ ᱫᱚ᱾
ᱚᱻ
ᱟᱨ ᱟᱯᱮ ᱥᱮᱱ ᱫᱚ?
ᱟᱞᱮ ᱥᱮᱱ ᱦᱚᱸ ᱫᱚᱢᱮᱭ ᱫᱟᱜᱮᱫ ᱛᱟᱸᱦᱮᱜ ᱮ, ᱫᱚᱢᱮ ᱵᱤᱡᱽᱞᱤᱭᱮᱫ ᱛᱟᱦᱮᱸᱜ ᱟᱭ ᱦᱩᱰᱩᱨ ᱮᱫ ᱛᱟᱦᱮᱸᱜ ᱟᱭ,
ᱚ ᱟᱞᱮ ᱥᱮᱱ ᱢᱟ ᱵᱨᱤᱡ ᱠᱚ ᱨᱟᱹᱯᱩᱫᱚᱜ ᱠᱟᱱᱟ ᱫᱟᱜ ᱠᱚ ᱟᱹᱛᱩᱜ ᱠᱟᱱᱟ ᱜᱚᱴᱟ᱾
ᱚᱻ ᱱᱮᱥ ᱫᱚ ᱫᱚᱢᱮ ᱜᱮᱸ ᱫᱟᱜ ᱠᱮᱜᱼᱟᱭ ᱦᱮᱸ ᱥᱮ?
ᱦᱳᱭ᱾
ᱚᱻ
ᱟᱨ ᱟᱯᱮ ᱫᱚ ᱪᱮᱫ ᱠᱚᱯᱮ ᱪᱤᱠᱟᱹ ᱵᱟᱲᱟᱭᱮᱜᱼᱟ ᱪᱮᱫ ᱠᱚᱯᱮ ᱠᱟᱹᱢᱤ ᱵᱟᱲᱟᱭᱮᱜᱼᱟ?
ᱟᱞᱮᱫᱚ ᱱᱮᱛᱟᱨ ᱢᱟ ᱦᱩᱲᱩ ᱜᱮᱵᱚᱱ ᱪᱟᱥᱟ, ᱟᱫᱚ ᱦᱩᱲᱩ ᱠᱚᱜᱮᱞᱮ ᱪᱟᱥᱮᱜᱼᱟ᱾ ᱛᱚᱲᱟ ᱠᱚᱞᱮ ᱮᱨ ᱵᱟᱲᱟ ᱠᱟᱜᱼᱟ ᱟᱨ ᱦᱩᱲᱩ ᱠᱚᱞᱮ ᱨᱚᱦᱚᱭᱟ᱾
ᱚ ᱟᱢ ᱫᱚ ᱵᱟᱢ ᱡᱟᱶᱟᱭ ᱠᱟᱱᱟ ᱥᱮ ᱡᱟᱶᱟᱭ ᱠᱟᱱᱟᱢ?
ᱡᱟᱢᱟᱭ ᱞᱤᱱᱟᱹᱧ ᱪᱷᱟᱹᱰᱩᱭ ᱩᱰᱩᱠ ᱠᱟᱱᱟᱹᱧ᱾
ᱚᱻ ᱪᱤ ᱪᱤᱫᱟᱜ ᱮᱢ ᱫᱟᱹᱲ ᱠᱮᱜᱼᱟ ᱚᱲᱟᱜ ᱠᱷᱚᱱ ᱫᱚ?
ᱟᱫᱚ ᱵᱟᱢ ᱵᱟᱰᱟᱭᱟᱢ ᱟᱢᱟᱜ ᱤᱪᱪᱷᱟᱹ ᱫᱟᱬᱟ ᱦᱚᱸ ᱵᱟᱠᱚ ᱫᱟᱬᱟ ᱦᱚᱪᱚᱣᱟᱢᱟ ᱥᱮ ᱟᱫᱚ ᱚᱱᱟᱛᱮ᱾
ᱚ ᱟᱪᱪᱷᱟ᱾ ᱚᱝᱠᱟ ᱜᱤ ᱡᱟᱶᱟᱭ ᱠᱟᱛᱮᱜ ᱫᱚ ᱾
ᱟᱫᱳ ᱵᱟᱝᱠᱷᱟᱱ ᱚᱠᱚᱭ ᱫᱚ ᱟᱡᱟᱜ ᱠᱟᱛᱷᱟ ᱛᱮ ᱪᱟᱞᱟᱜᱼᱟ ᱡᱟᱢᱟᱭᱟᱜ ᱠᱟᱛᱷᱟ ᱛᱮ ᱪᱟᱞᱟ ᱥᱟᱱᱟᱢᱟ ᱞᱮ ᱢᱮᱥᱮ ᱟᱢ ᱟᱢ ᱢᱟᱱᱮ ᱟᱢ ᱫᱚ ᱪᱤᱠᱟᱹᱢ ᱵᱩᱡᱷᱟᱹᱣᱮᱫ ᱤᱧ ᱫᱚ ᱵᱟᱹᱧ ᱵᱟᱰᱟᱭᱟ ᱠᱤᱱᱛᱩ ᱤᱧᱟᱹᱜ ᱯᱚᱠᱠᱷᱮ ᱛᱮᱫᱚ ᱟᱡᱟᱫ ᱛᱟᱦᱮᱸ ᱥᱟᱱᱟᱹᱧ ᱜᱮᱭᱟ ᱾ ᱢᱚᱱ ᱠᱚᱫᱮ ᱢᱚᱱ ᱠᱩᱥᱤ, ᱦᱚᱨᱚᱜ ᱥᱟᱱᱟᱢᱟ ᱵᱟᱸᱫᱮ ᱥᱟᱱᱟᱢᱟ ᱥᱮ ᱡᱚᱢ ᱥᱟᱱᱟᱢᱟ ᱧᱩ ᱥᱟᱱᱟᱢᱟ, ᱟᱨ ᱛᱷᱩᱲᱤ ᱱᱟ ᱡᱟᱢᱟᱭ ᱫᱚ ᱤᱫᱤ ᱥᱟᱱᱟ ᱤᱫᱤ ᱤᱭᱟᱹ ᱦᱚᱪᱚ ᱟᱢᱟ ᱚᱱᱟ ᱠᱚᱫᱚ ᱠᱳᱨᱮᱡ ᱠᱳᱣᱟᱜ ᱠᱚᱨᱟᱣ ᱦᱚᱪᱚᱢᱟᱭ, ᱚᱱᱟᱛᱮ ᱤᱧ ᱫᱚ ᱚᱱᱟᱛᱮ ᱚᱱᱟ ᱚᱱᱟᱛᱮ ᱤᱧᱫᱚ ᱤᱭᱟᱹ ᱢᱟᱱᱮ ᱡᱟᱢᱟᱭ ᱚᱲᱟᱜ ᱨᱮᱫᱚ ᱵᱟᱝ ᱛᱟᱦᱮᱸ ᱥᱟᱱᱟ ᱞᱤᱫᱤᱧᱟ ᱚᱱᱟᱛᱮ ᱚᱲᱟᱜ ᱤᱧ ᱦᱮᱡ ᱮᱱᱟ ᱾
ᱚ ᱟᱫᱚ ᱱᱤᱛᱚᱜ ᱫᱚ ᱵᱟᱨᱦᱮ ᱠᱟᱹᱢᱤ ᱠᱳᱢ ᱪᱟᱞᱟᱜ ᱠᱟᱱᱟ ᱥᱮ ᱚᱲᱟᱜ ᱠᱚᱨᱮᱜ ᱮᱢ ᱠᱟᱹᱢᱤᱭᱮᱜᱼᱟ?
ᱱᱤᱛᱚᱜ ᱵᱟᱭᱨᱮ ᱵᱟᱭᱨᱮ ᱠᱟᱹᱢᱤ ᱫᱚ ᱵᱟᱹᱧ ᱤᱭᱟᱹ ᱠᱟᱜᱼᱟ ᱦᱟᱸᱜ ᱚᱲᱟᱜ ᱚᱲᱟᱜ ᱥᱮᱫ ᱨᱮᱜᱮ ᱢᱮᱱᱟᱜ ᱞᱮᱭᱟ ᱨᱚᱦᱚᱭ ᱠᱚᱞᱮ ᱪᱟᱵᱟᱭᱟ, ᱛᱚᱞᱟ ᱠᱚᱞᱮ ᱜᱤᱰᱤ ᱠᱟᱜᱼᱟ ᱛᱚ ᱚᱱᱟ ᱠᱚᱨᱮ ᱨᱚᱦᱚᱭ ᱞᱮᱜᱮ ᱟᱫᱚᱞᱮ ᱪᱟᱞᱟᱜᱼᱟ ᱦᱟᱸᱜ ᱵᱟᱭᱨᱮ ᱠᱟᱹᱢᱤ ᱾
ᱦᱚᱸ ᱟᱪᱪᱷᱟ ᱾
ᱞᱮᱭ ᱢᱮ ᱛᱟᱦᱞᱮ ᱠᱷᱚᱵᱚᱨ ᱠᱚ ᱟᱨ ᱟᱫᱚ
ᱜᱟᱯᱟ ᱢᱟ ᱦᱩᱞ ᱢᱟᱦᱟ ᱠᱟᱱᱟ ᱪᱮᱫ ᱞᱮᱠᱟ ᱯᱮ ᱥᱟᱯᱲᱟᱣ ᱥᱟᱹᱛ ᱥᱟᱯᱲᱟᱣ ᱠᱟᱜᱼᱟ?
ᱟᱞᱮᱥᱮᱱ ᱫᱚ ᱫᱚᱢᱮ ᱠᱚ ᱚᱱᱩᱥᱴᱷᱟᱱ ᱟᱛᱮ ᱯᱷᱟᱱᱥᱮᱱ ᱟᱛᱮᱜ ᱠᱚ ᱠᱚᱨᱟᱭ ᱜᱮᱭᱟ ᱟᱫᱚ ᱦᱟᱱᱟ ᱵᱚᱪᱷᱚᱨ ᱠᱷᱚᱱᱟᱜ ᱠᱚ ᱚᱵᱡᱮᱠᱥᱚᱱ ᱠᱚ ᱡᱟᱱᱟᱭᱮᱜᱼᱟ ᱡᱮ ᱯᱨᱳᱜᱨᱟᱢ ᱠᱚᱫᱚ ᱵᱟᱝ ᱦᱩᱭᱩᱜᱼᱟ ᱯᱷᱟᱱᱥᱮᱱ ᱠᱚᱫᱚ ᱟᱫᱚ ᱚᱱᱟ ᱩᱯᱚᱞᱮᱠ ᱠᱟᱛᱮ ᱚᱱᱱᱚᱫᱤᱱ ᱯᱷᱟᱱᱥᱚᱱ ᱠᱚ ᱠᱚᱨᱟᱭᱮᱜᱼᱟ ᱾
ᱦᱳᱭ ᱛᱤᱨᱤᱥᱮ ᱡᱩᱱ ᱫᱚ ᱦᱩᱞ ᱢᱟᱦᱟ ᱫᱚ ᱫᱩᱠ ᱨᱮᱱᱟᱜ ᱠᱟᱱ ᱛᱟᱵᱚᱱᱟ ᱟᱵᱚᱣᱟᱜ ᱫᱚ, ᱚᱱᱟᱨᱮ ᱡᱩᱫᱤ ᱠᱚ ᱨᱟᱹᱥᱠᱟᱹᱭᱟ ᱚᱱᱠᱟ ᱢᱟ ᱵᱟᱭ ᱜᱟᱱᱚᱜᱼᱟ ᱥᱮ᱾
ᱦᱮᱸᱛᱚ ᱟᱫᱚ ᱚᱱᱟᱛᱮ ᱱᱮᱥ ᱫᱚ ᱢᱟᱱᱮ ᱯᱷᱟᱱᱥᱮᱱ ᱫᱚᱠᱚ ᱠᱚᱨᱟᱭᱮᱜᱼᱟ ᱟᱫᱚ ᱢᱟᱱᱮ ᱦᱩᱞ ᱢᱟᱦᱟ ᱦᱤᱞᱳᱜ ᱫᱚ ᱵᱟᱝ ᱢᱟᱱᱮ ᱛᱤᱨᱤᱥ ᱛᱟᱹᱨᱤᱠᱷ ᱫᱚ ᱵᱟᱝ, ᱦᱩᱸ ᱮᱠ ᱮᱠ ᱛᱟᱹᱨᱤᱠᱷ ᱠᱚ ᱠᱚᱨᱟᱣᱮᱜᱼᱟ ᱯᱷᱟᱱᱥᱚᱱ ᱫᱚ ᱾
ᱚ ᱟᱪᱪᱷᱟ ᱚᱱᱠᱟ ᱫᱚ ᱴᱷᱤᱠ ᱜᱮᱭᱟ ᱾
ᱦᱮᱸ ᱟᱯᱮ ᱥᱮᱱ ᱫᱚ ᱦᱩᱞ ᱢᱟᱦᱟ ᱫᱚᱯᱮ ᱢᱟᱱᱟᱣᱮᱫ ᱟ ᱥᱮ ᱵᱟᱝᱼᱟ?
ᱢᱟᱱᱟᱣᱮᱫ ᱜᱮᱭᱟᱞᱮ ᱜᱟᱯᱟ ᱱᱟᱦᱟᱸᱜ ᱞᱮ ᱪᱟᱞᱟᱜᱼᱟ ᱦᱟᱸᱜ ᱾
ᱚᱻ
ᱦᱳᱭ ᱾
ᱫᱚᱢᱮ ᱛᱟᱨᱢᱟᱱᱮ ᱫᱚᱢᱮ ᱯᱮ ᱨᱟᱹᱥᱠᱟᱹᱭᱟ ᱥᱟᱡᱟᱣ ᱥᱟᱯᱲᱟᱣ ᱦᱟᱛᱮᱜ ᱯᱮ ᱪᱟᱞᱟᱜᱼᱟ ᱛᱩᱢᱫᱟᱜ ᱴᱟᱢᱟᱠ ᱟᱛᱮ᱾
ᱦᱳᱭ ᱛᱩᱢᱫᱟᱜ ᱴᱟᱢᱟᱠ ᱟᱛᱮᱜ ᱜᱮ ᱟᱞᱮ ᱠᱚᱫᱚᱞᱮ ᱢᱟᱱᱟᱣᱟ ᱚᱸᱰᱮ ᱥᱚᱲᱮ ᱠᱚ ᱠᱚ ᱮᱢᱚᱜᱼᱟ ᱾
ᱦᱚᱸᱻ ᱾
ᱠᱤ ᱦᱩᱭᱩᱜᱼᱟ?
ᱚ ᱥᱚᱲᱮ ᱫᱚ ᱚᱲᱟᱜ ᱯᱤᱪᱷᱩ ᱦᱚᱲ ᱠᱚ ᱮᱢᱟ ᱠᱚᱣᱟ ᱥᱮ ᱡᱟᱦᱟᱸᱭ ᱡᱮᱢᱚᱱ ᱠᱚ ᱮᱢᱟ ᱠᱚᱣᱟ?
ᱚᱸᱰᱮ ᱪᱟᱞᱟᱣ ᱞᱮᱱᱠᱟᱱ ᱜᱮᱠᱚ ᱮᱢᱚᱜᱼᱟ ᱾
ᱚᱻ ᱨᱟᱹᱥᱠᱟ ᱡᱚ ᱚᱱᱮ ᱛᱚ ᱾
ᱦᱳᱭ ᱟᱨ ᱵᱚᱸᱜᱟᱱ ᱥᱳᱲᱮ ᱠᱚᱢᱟ ᱵᱮᱥ ᱜᱮ ᱵᱩᱡᱷᱟᱹᱜᱼᱟ ᱾ ᱚᱱᱟ ᱡᱟᱦᱟᱸ ᱟᱹᱰᱤ ᱵᱮᱥ ᱠᱚ ᱥᱳᱲᱮᱭᱟ ᱾
ᱚᱱᱟᱢᱟ ᱥᱟᱹᱨᱤ ᱠᱟᱛᱷᱟ ᱾
ᱦᱳᱭ ᱾
ᱟᱫᱚ ᱤᱭᱟᱹ ᱩᱯᱷᱩᱞ ᱚᱱᱟ ᱛᱤᱥ ᱦᱩᱞ ᱢᱟᱦᱟ ᱩᱯᱚᱞᱚᱠᱷᱚ ᱛᱮ ᱡᱟᱦᱟᱱᱟᱜ ᱚᱱᱩᱥᱴᱷᱟᱱ ᱠᱚ ᱵᱟᱯᱤ ᱵᱟᱯᱮ ᱠᱚᱰᱟ ᱜᱮᱛᱮ ᱢᱟᱱᱮ ᱠᱷᱮᱞ ᱠᱚ? ᱛᱟᱯᱚᱨᱮ ᱟᱸᱠᱟ ᱠᱚᱢᱯᱤᱴᱤᱥᱚᱱ ᱠᱚ ᱚᱱᱟ ᱠᱚᱫᱚ ᱵᱟᱯᱮ ᱫᱚᱦᱚᱭ ᱜᱮ ᱛᱮ?
ᱵᱟᱝᱟ ᱚᱱᱟ ᱠᱚᱫᱚ ᱵᱟᱭ ᱦᱩᱭᱩᱜᱼᱟ ᱟᱞᱮ ᱫᱚ ᱚᱱᱟ ᱫᱩᱠ ᱢᱮᱱ ᱛᱮᱜᱮᱞᱮ ᱢᱟᱱᱟᱣᱟ ᱢᱟᱱᱮ ᱫᱩᱠ ᱛᱤᱦᱤᱧ ᱫᱚ ᱫᱩᱠ ᱢᱟᱦᱟ ᱠᱟᱱᱟ ᱛᱤᱦᱤᱧ ᱫᱚ ᱚᱱᱠᱟᱜᱮ ᱩᱱᱟᱜ ᱤᱭᱟᱹ ᱫᱚ ᱩᱜ ᱢᱟᱱᱮ ᱵᱚᱠᱥ ᱠᱚᱠᱚ ᱟᱹᱜᱩᱭᱟ ᱡᱮᱢᱚᱱ ᱱᱚᱣᱟ ᱟᱞᱮ ᱫᱚ ᱚᱱᱠᱟ ᱫᱚ ᱵᱟᱞᱮ ᱠᱚᱨᱟᱣ ᱜᱮᱭᱟ ᱾
ᱚ ᱟᱫᱷᱮᱱ ᱠᱚᱢᱟᱧ ᱧᱮᱞ ᱟᱠᱟᱫ ᱠᱚᱣᱟ ᱡᱮ ᱢᱟᱱᱮ ᱮᱱ ᱴᱟᱢᱟᱠ ᱛᱩᱢᱫᱟᱜ ᱛᱟᱯᱚᱨᱮ ᱟᱸᱜᱥᱟᱨ ᱠᱟᱹᱯᱤ ᱥᱟᱵ ᱟᱛᱮ ᱨᱟᱥᱛᱟ ᱨᱟᱥᱛᱟ ᱠᱩ ᱫᱟᱲᱟᱱᱟ, ᱫᱟᱬᱟ ᱵᱚᱞᱛᱮ ᱦᱮᱸ ᱫᱚᱢᱮ ᱡᱩᱨᱟᱹ ᱜᱤᱧ ᱧᱮᱞ ᱠᱚᱣᱟ᱾ ᱟᱫᱚ ᱟᱯᱮᱥᱮᱱ ᱚᱝᱠᱟ ᱞᱮᱠᱟ?
ᱟᱞᱮᱥᱮᱱ ᱦᱚᱸᱠᱚ ᱪᱟᱞᱟᱜ ᱜᱮᱭᱟ, ᱪᱟᱞᱟᱣ ᱫᱚ ᱵᱟᱭᱤᱠ ᱛᱮᱠᱚ ᱨᱮᱞᱤᱭᱟ᱾
ᱚᱸ
ᱦᱳᱭ᱾
ᱟᱞᱮᱥᱮᱱ ᱫᱚ ᱛᱩᱢᱫᱟᱜ ᱴᱟᱢᱟᱠ ᱟᱛᱮ ᱫᱚᱢᱮ ᱨᱟᱥᱛᱟ ᱨᱟᱥᱛᱟ ᱛᱟᱞᱮ ᱟᱪᱪᱷᱟ, ᱤᱭᱟᱹ ᱠᱚ ᱨᱮ ᱦᱟᱛᱟᱣ ᱠᱟᱜᱼᱟ ᱥᱮ ᱢᱟᱱᱮ ᱚᱱᱮ ᱯᱚᱛᱟᱠᱟ ᱠᱚ ᱨᱮ ᱥᱟᱵ ᱠᱟᱜᱼᱟ ᱟᱨ ᱮᱱᱮᱡᱟᱠᱚ ᱟᱨ ᱠᱚᱞᱮᱭ ᱤᱫᱤᱭᱟ ᱦᱩᱨᱭᱟ ᱠᱚ ᱢᱟᱱᱮ ᱫᱚᱢᱮ ᱡᱚᱨᱚᱠ ᱵᱩᱡᱷᱟᱹᱜ ᱜᱮᱭᱟ, ᱨᱟᱹᱥᱠᱟᱹ ᱟᱞᱟᱫᱟ ᱜᱮ ᱵᱩᱡᱷᱟᱹᱜᱼᱟ ᱥᱮ
ᱦᱳᱭ ᱦᱳᱭ ᱟᱨ ᱪᱮᱫ ᱯᱮ ᱩᱛᱩ ᱞᱮᱫᱟ ᱛᱮᱦᱤᱧ ᱫᱚ?
ᱵᱩᱱᱩ ᱟᱞᱮ ᱫᱚᱞᱮ ᱩᱛᱩ ᱞᱮᱫᱼᱟ, ᱤᱭᱟᱹ ᱡᱤᱞ ᱞᱮ ᱩᱛᱩ ᱞᱮᱫᱼᱟ᱾
ᱪᱮᱜ ᱡᱤᱞ?
ᱪᱮᱫ ᱡᱤᱞ ᱟᱵᱟᱨ ᱥᱤᱢ ᱡᱤᱞ ᱪᱮᱫ ᱡᱤᱞ
ᱚ ᱟᱞᱮ ᱦᱚᱸ ᱡᱤᱞ ᱞᱮ ᱩᱛᱩ ᱟᱫᱚ ᱥᱩᱠᱨᱤ ᱡᱤᱞ ᱞᱮ ᱩᱛᱩ ᱠᱟᱜᱼᱟ ᱟᱞᱮ ᱫᱚ᱾
ᱚ ᱟᱯᱮ ᱫᱚ ᱥᱩᱠᱨᱤ ᱡᱤᱞ, ᱱᱟᱯᱟᱭ ᱠᱟᱛᱷᱟ ᱵᱚᱦᱚᱜ ᱥᱮ ᱞᱟᱹᱡ? ᱪᱮᱫ ᱠᱚᱯᱮ ᱩᱛᱩ ᱟᱠᱟᱫ ᱛᱟᱦᱮᱸᱜ?
ᱚᱱᱟ ᱤᱭᱟᱹ ᱦᱚᱲᱢᱚ ᱚᱱᱮ ᱡᱤᱞ ᱞᱮ ᱦᱟᱛᱟᱣ ᱟᱠᱟᱫᱟ᱾
ᱚ ᱩᱛᱩ ᱠᱚᱫᱚᱵᱤᱱ ᱩᱛᱩ ᱠᱚᱫᱚᱢ ᱵᱟᱰᱟᱭ ᱜᱮᱭᱟ ᱥᱮ ᱵᱟᱝᱼᱟ?
ᱵᱟᱲᱟᱭ ᱜᱤᱭᱟᱹᱧ ᱩᱛᱚ ᱠᱚᱫᱚ᱾
ᱚ ᱛᱟᱞᱢᱟᱱᱮ ᱫᱚᱢᱮ ᱛᱟᱦᱚᱞᱮ ᱤᱭᱟᱹ ᱥᱩᱠᱨᱤ ᱯᱤᱴᱷᱟᱹ ᱠᱚᱫᱚᱢ ᱫᱟᱲᱮᱭᱟᱜ ᱜᱮᱭᱟ ᱥᱮ ᱵᱟᱝᱼᱟ ᱥᱮ ᱵᱟᱯᱮ ᱡᱚᱢ ᱜᱮᱭᱟ?
ᱚᱱᱟ ᱢᱟ ᱵᱟᱹᱧ ᱫᱟᱲᱮᱭᱟᱜᱼᱟ, ᱟᱫᱚ ᱡᱟᱶᱟᱭ ᱜᱮ ᱛᱮᱭᱟᱨᱟ ᱚᱱᱟ ᱠᱚᱫᱚ᱾
ᱚ ᱱᱟᱣᱟ ᱱᱟᱣᱟ ᱛᱚ ᱚᱱᱟᱛᱮᱜ ᱵᱟ ᱥᱮ?
ᱦᱳᱭ ᱢᱟᱨᱮ ᱫᱚ ᱢᱟᱨᱮ ᱜᱮ ᱜᱤᱫᱽᱨᱟᱹ ᱵᱟᱨᱭᱟ ᱦᱮᱱᱟᱜ ᱠᱤᱱᱟᱹ᱾
ᱦᱚᱸ ᱦᱚᱯᱚᱱ ᱦᱚᱯᱚᱱ ᱜᱮᱭᱟᱠᱤᱱ ᱯᱟᱞᱮ ᱛᱤᱱᱟᱹᱜ ᱜᱟᱱ ᱪᱚᱝ ᱦᱩᱭᱩᱜ ᱟᱠᱤᱱ ᱵᱚᱭᱚᱥ ᱠᱚ?
ᱦᱚᱸ ᱢᱤᱫᱴᱮᱱ ᱫᱚ ᱯᱷᱳᱨ ᱨᱮᱭ ᱯᱟᱲᱦᱟᱜᱼᱟ ᱟᱨ ᱢᱤᱫᱴᱮᱱ ᱫᱚ ᱠᱟᱹᱴᱤᱡ ᱜᱮ ᱠᱩᱥᱤᱧᱟ᱾
ᱚ
ᱦᱳᱭ ᱡᱟᱦᱟᱸᱟᱭ ᱫᱚ ᱰᱤᱣᱴᱤᱭ ᱪᱟᱞᱟᱜ-ᱟ, ᱛᱚᱠᱷᱚᱱ ᱟᱸᱡᱚᱢᱟᱭ ᱡᱤᱞ ᱠᱚ ᱫᱤᱱ ᱜᱮ ᱡᱤᱞ ᱫᱚᱭ ᱦᱟᱛᱟᱣ ᱟᱹᱜᱩᱭᱟ᱾ ᱜᱤᱫᱽᱨᱟᱹ ᱡᱤᱞ ᱵᱟᱠᱷᱟᱡ ᱵᱟᱹᱠᱤᱱ ᱡᱚᱢᱟ ᱫᱟᱠᱟ ᱠᱚ᱾ ᱚᱱᱟ ᱠᱷᱟᱹᱛᱤᱨ
ᱟᱫᱚ ᱵᱟᱠᱷᱟᱱ ᱱᱮᱛᱟᱨ ᱢᱟ ᱜᱤᱫᱽᱨᱟᱹ ᱦᱚᱠᱚ ᱵᱚᱫᱽᱢᱟᱥ ᱪᱤᱱᱦᱟᱹ ᱪᱟᱵᱟ ᱠᱟᱜ ᱫᱚ ᱫᱟᱠᱟ ᱩᱛᱩ ᱠᱚ ᱵᱟᱪᱷᱟ ᱠᱚ ᱪᱮᱫ ᱠᱟᱫ ᱫᱚ᱾
ᱦᱮᱸ᱾
ᱟᱯᱱᱟᱨ ᱜᱮ ᱵᱟᱢ ᱡᱚᱢ ᱫᱟᱲᱮᱭᱟᱜ-ᱟ, ᱫᱟᱠᱟ ᱩᱛᱩᱢ ᱵᱟᱪᱷᱟᱭᱟ᱾ ᱦᱮᱸ ᱫᱤᱱᱜᱮ ᱟᱲᱟᱜ ᱩᱛᱩᱭᱮᱜ-ᱟᱢ, ᱡᱤᱞ ᱦᱟᱹᱠᱩ ᱵᱟ ᱠᱷᱟᱱ ᱡᱚᱢ ᱥᱟᱱᱟᱦᱟ ᱵᱟᱝ ᱡᱚᱢ ᱥᱟᱱᱟᱦᱟ ᱯᱟᱹᱨᱠᱟᱹ ᱞᱮᱱ ᱠᱟᱱᱟ ᱡᱟᱥ
ᱦᱚᱭ ᱦᱚᱭ ᱟᱨ ᱟᱢᱨᱮᱱ ᱫᱚ ᱜᱤᱫᱽᱨᱟᱹ ᱠᱚᱫᱚ ᱦᱮᱱᱟᱜ ᱠᱚᱣᱟ ᱥᱮ ᱵᱟᱝ?
ᱵᱟᱝ ᱜᱮ ᱪᱷᱟᱹᱰᱩᱭ ᱩᱰᱩᱜ ᱠᱟᱜ ᱵᱟᱛ ᱢᱤᱫᱴᱤᱡ ᱜᱤᱫᱽᱨᱟᱹ ᱢᱮᱱᱟᱭ ᱛᱤᱧᱟᱹ᱾ ᱢᱤᱫᱴᱤᱡ ᱜᱤᱫᱽᱨᱟᱹ ᱢᱮᱱᱟᱭᱟ᱾ ᱟᱫᱚ ᱤᱧ ᱫᱚ ᱵᱟᱹᱧ ᱟᱹᱜᱩ ᱠᱟᱫᱮᱭᱟ ᱟᱫᱚ ᱚᱠᱚᱭ ᱟᱹᱜᱩ ᱛᱟᱱᱟ ᱠᱟᱜ ᱫᱮᱭᱟ᱾ ᱨᱤᱧ ᱡᱟᱢᱟᱭ ᱞᱮᱱᱟ ᱚᱸᱰᱮ ᱜᱤᱫᱽᱨᱟᱹ ᱦᱩᱭ ᱟᱠᱟᱱ ᱛᱤᱧᱟᱹ᱾ ᱦᱮᱸ ᱟᱯᱟ ᱛᱚᱛᱚ ᱫᱚ ᱥᱮᱬᱟ ᱠᱟᱱᱟ ᱟᱫᱚ ᱚᱠᱚᱭ ᱫᱚ ᱩᱱᱟᱜ ᱠᱩᱞᱤᱭᱮ ᱠᱟᱱᱟ ᱠᱩᱲᱤ ᱜᱤᱫᱽᱨᱟᱹ ᱛᱤᱧ᱾ ᱦᱟᱨᱟᱜ ᱠᱟᱱᱟᱭ ᱟᱠᱚ ᱴᱷᱮᱱ ᱟᱭᱳ ᱵᱟ ᱢᱟᱱᱮ ᱩᱱᱤ ᱜᱤᱫᱽᱨᱟᱹ ᱢᱟᱛᱤ ᱤᱧ ᱴᱷᱮᱱ ᱢᱟ ᱵᱟᱠᱚ ᱟᱹᱜᱩ ᱟᱹᱜᱩ ᱦᱚᱪᱚᱭᱟ ᱥᱮ ᱵᱟ ᱦᱮᱡ ᱪᱚᱭᱟ ᱥᱮ ᱵᱟᱵᱟ ᱴᱷᱮᱱ ᱜᱮ ᱛᱟᱦᱮᱱᱟ ᱥᱮ ᱟᱫᱚ ᱚᱱᱟᱛᱮ ᱟᱡ ᱮ ᱥᱮᱬᱟ ᱠᱟᱱᱟ ᱟᱡ ᱞᱮᱠᱟ᱾ ᱤᱧᱤᱧ ᱦᱮ ᱦᱤᱡᱩᱜ ᱜᱮᱭᱟ ᱡᱩᱫᱤ ᱢᱚᱱᱮᱭᱟ ᱡᱮ ᱦᱤᱡᱩᱜ-ᱟ, ᱤᱧ ᱴᱷᱮᱱ ᱥᱮ ᱧᱮᱞᱤᱧ ᱪᱟᱞᱟᱜ-ᱟ ᱚᱱᱟ ᱠᱚᱫᱚᱧ ᱧᱮᱞ ᱫᱟᱲᱮᱭᱟᱜ-ᱟ᱾ ᱤᱧᱫᱚ ᱵᱟᱹᱧ ᱛᱟᱦᱮᱱ ᱜᱮᱭᱟ ᱩᱝᱠᱩ ᱟᱠᱚ ᱴᱷᱮᱱ ᱫᱚ ᱵᱟᱹᱧ ᱢᱟᱱᱮ ᱡᱟᱶᱟᱭ ᱚᱲᱟᱜ ᱫᱚ ᱵᱟᱹᱧ ᱛᱟᱦᱮᱱ ᱜᱮᱭᱟ᱾
ᱚ ᱵᱟᱠᱷᱟᱡ ᱫᱚ ᱜᱤᱫᱽᱨᱟᱹ ᱫᱚ ᱢᱟᱭᱟ ᱦᱮᱱᱟᱜ ᱜᱮᱭᱟ ᱜᱤᱫᱽᱨᱟᱹ ᱫᱚ ᱢᱟᱭᱟ ᱛᱟᱭᱟ᱾ ᱧᱮᱞ ᱥᱟᱱᱟ ᱜᱮᱭᱟ᱾
ᱦᱮᱸ ᱵᱟᱠᱷᱟᱱ ᱱᱮᱛᱟᱨ ᱨᱮᱱ ᱜᱤᱫᱽᱨᱟᱹ ᱢᱟ ᱯᱩᱭᱥᱟ ᱯᱚᱭᱥᱟᱢ ᱮᱢᱟᱭ ᱠᱷᱟᱱ ᱟᱯ ᱱᱟᱨᱢᱮᱭᱟ ᱵᱟᱠᱷᱟᱱ ᱯᱚᱭᱥᱟ ᱪᱷᱟᱲᱟ ᱛᱷᱲᱤ ᱟᱯᱱᱟᱨ ᱢᱮᱭᱟᱭ᱾ ᱟᱫᱚ
ᱵᱟᱭ ᱟᱯᱱᱟᱨ ᱢᱮᱭᱟ᱾
ᱦᱮᱸ ᱵᱟᱠᱷᱟᱱ ᱚᱱᱟᱛᱤᱧ ᱪᱤᱱᱛᱟᱹᱭᱮᱜ-ᱟ ᱵᱟᱭᱨᱮ ᱠᱟᱹᱢᱤᱧ ᱪᱟᱞᱟᱜ-ᱟ ᱾
ᱦᱳᱭ ᱟᱨ ᱯᱟᱲᱦᱟᱣ ᱠᱚᱫᱚ ᱯᱟᱲᱦᱟᱜ ᱠᱟᱱᱟ ᱥᱮ ᱵᱟᱝᱟ?
ᱦᱮᱸ ᱯᱟᱲᱦᱟᱜ ᱠᱟᱱᱟ ᱮᱭᱛᱚ ᱥᱮᱵᱷᱮᱱ ᱥᱮ ᱮᱭᱤᱴ ᱨᱮ ᱨᱟᱠᱟᱵ ᱮᱱᱟ ᱾ ᱟᱹᱰᱤ ᱫᱤᱱ ᱜᱮ ᱦᱩᱭ ᱟᱠᱟᱱᱟ ᱾ ᱦᱮᱡ ᱟᱠᱟᱹᱱᱟᱹᱧ ᱟᱭᱳ ᱵᱟᱵᱟ ᱚᱲᱟᱜ ᱨᱮᱜᱮ ᱢᱤᱱᱟᱹᱧᱟ ᱾
ᱟᱨ ᱚᱠᱟ ᱠᱚᱨᱮ ᱫᱟᱬᱟᱱᱮᱢ ᱠᱩᱥᱤᱜ ᱜᱮᱭᱟ?
ᱚᱠᱟ ᱠᱚᱨᱮ ᱚᱠᱟ ᱠᱚᱨᱮ ᱫᱟᱲᱟᱱ ᱤᱧ ᱦᱤᱡᱩᱜ ᱜᱮᱭᱟ
ᱠᱩᱥᱤᱜ ᱜᱮᱭᱟᱢ ᱢᱟᱱᱮ ᱥᱟᱺᱜᱤᱧ ᱥᱟᱺᱜᱤᱧ ᱡᱟᱭᱜᱟ ᱡᱮᱢᱚᱱ ᱜᱳᱣᱟ, ᱠᱚ ᱟᱹᱰᱤ ᱥᱟᱺᱜᱤᱧ ᱥᱟᱺᱜᱤᱧ ᱡᱟᱭᱜᱟ ᱠᱚ ᱫᱩᱵᱟᱭ ᱠᱚ ᱾
ᱚᱱᱟ ᱴᱨᱤᱯ ᱠᱚᱫᱚᱧ ᱪᱤᱱᱛᱟᱹᱣ ᱟᱠᱟᱜ ᱛᱟᱦᱮᱸᱫ ᱪᱟᱞᱟᱜ ᱪᱟᱞᱟᱜ ᱟᱫᱚ ᱟᱣᱨᱤ ᱪᱟᱞᱟᱜ ᱦᱩᱭᱩᱜ-ᱟ ᱾ ᱯᱞᱟᱱᱤᱝ ᱦᱩᱭᱩᱜ ᱠᱟᱱ ᱜᱮᱭᱟ ᱟᱫᱚ ᱴᱟᱠᱟ ᱯᱩᱭᱥᱟ ᱛᱟᱦᱮᱱᱟ ᱛᱟᱯᱚᱨᱮ ᱛᱚ ᱪᱟᱞᱟᱜ ᱟᱹᱧ ᱦᱟᱸᱜ ᱱᱤᱭᱟᱹ ᱡᱮᱠᱷᱟ ᱫᱩᱧ ᱪᱤᱱᱛᱟᱹ ᱠᱟᱜ ᱜᱮᱭᱟ ᱪᱟᱞᱟᱜ ᱟᱹᱧ ᱦᱟᱸᱜ ᱱᱮᱥ ᱫᱚ ᱾
ᱚ ᱟᱞᱮ ᱦᱚᱸ ᱜᱳᱣᱟ ᱞᱮ ᱪᱟᱞᱟᱣ ᱞᱮᱱᱟ ᱛᱟᱦᱮᱸ ᱦᱚᱞᱟ ᱢᱟᱫᱷᱮᱨ ᱧᱚᱜ ᱜᱮ ᱾
ᱜᱳᱣᱟ ᱛᱟᱦᱞᱮ ᱚᱱᱛᱮᱱᱟᱜ ᱫᱚᱢᱮ ᱫᱚᱢᱮᱧ ᱟᱸᱡᱚᱢ ᱟᱠᱟᱜ-ᱟ ᱫᱚᱢᱮ ᱪᱮᱛᱟ ᱵᱷᱟᱹᱜᱤ ᱵᱷᱟᱹᱜᱤ ᱵᱷᱟᱹᱜᱤ ᱵᱩᱡᱷᱟᱹᱜ ᱜᱮᱭᱟ ᱚᱱᱛᱮ ᱨᱮ ᱾
ᱦᱳᱭ ᱫᱚᱢᱮ ᱵᱷᱟᱹᱜᱤ ᱵᱩᱡᱷᱟᱹᱜ ᱠᱟᱱᱟ ᱟᱹᱰᱤ ᱵᱮᱥ ᱢᱟᱱᱮ ᱟᱹᱰᱤ ᱵᱮᱥ ᱾
ᱚ ᱾
ᱦᱤᱡᱩᱜ ᱜᱮ ᱵᱟᱝ ᱥᱟᱱᱟᱣᱟ ᱚᱱᱮ ᱚᱱᱠᱟ ᱾
ᱚ ᱫᱟᱬᱟᱱ ᱜᱮᱯᱮ ᱪᱟᱞᱟᱣ ᱞᱮᱱᱟ? ᱥᱮ ᱮᱢᱱᱤ ᱠᱟᱹᱢᱤ ᱪᱟᱞᱟᱣ ᱞᱮᱱ ᱪᱟᱞᱟᱣ ᱦᱩᱭ ᱞᱮᱱᱟ ᱾ᱚ, ᱱᱟᱯᱟᱭ ᱠᱟᱛᱷᱟ ᱛᱚ ᱛᱟᱨ ᱢᱟᱱᱮ
ᱪᱟ ᱵᱟᱜᱟᱱ ᱫᱟᱨᱡᱤᱞᱤᱝ ᱠᱚ ᱜᱚᱴᱟ ᱚᱱᱛᱮ ᱠᱚᱨᱮ ᱟᱹᱰᱤᱧ ᱠᱩᱥᱤᱭᱟᱜ-ᱟ ᱤᱧ ᱫᱚ, ᱟᱢ ᱫᱚ ᱪᱮᱫ ᱞᱮᱠᱟ ᱚᱠᱟ ᱠᱚᱨᱮᱢ ᱠᱩᱥᱤᱭᱟᱜ-ᱟ?
ᱤᱧ ᱦᱚᱸ ᱥᱟᱺᱜᱤᱧ ᱥᱟᱺᱜᱤᱧ ᱪᱟᱞᱟᱜ ᱢᱟ ᱠᱩᱥᱤᱭᱟᱜ ᱜᱤᱭᱟᱹᱧ ᱟᱫᱚ ᱚᱠᱚᱭ ᱥᱟᱛᱮ ᱪᱟᱞᱟᱜ-ᱟᱢ ᱚᱝᱠᱟ ᱜᱟᱛᱮ ᱵᱟᱹᱪᱩᱜ ᱠᱚᱣᱟ ᱾ ᱯᱟᱨᱴᱱᱟᱨ ᱠᱚ ᱵᱟᱹᱪᱩᱜ ᱠᱚᱣᱟ ᱛᱚ ᱟᱫᱚ ᱚᱠᱚᱭ ᱥᱟᱛᱮᱢ ᱪᱟᱞᱟᱜᱼᱟ ᱾ ᱚᱱᱟ ᱛᱮ ᱵᱟᱹᱧ ᱪᱟᱞᱟᱣ ᱟᱠᱟᱱᱟ ᱾ᱪᱟᱞᱟᱣ ᱦᱩᱭᱩᱜᱼᱟ ᱱᱤᱛᱚᱜ ᱫᱚ ᱵᱟᱝᱟ ᱫᱮᱨᱤᱧᱚᱜ ᱜᱮᱭᱟ ᱾ ᱥᱟᱵᱮ ᱛᱚ ᱩᱰᱩᱠ ᱦᱩᱭ ᱟᱠᱟᱱᱟ ᱛᱚ, ᱟᱫᱚ ᱚᱱᱟᱛᱮ ᱫᱤᱱᱮ ᱫᱤᱱᱮ ᱪᱟᱞᱟᱜ ᱦᱩᱭᱩᱜᱼᱟ ᱾
ᱦᱳᱭ ᱦᱳᱭ ᱦᱳᱭ ᱾
ᱡᱟᱦᱟᱱᱟᱜ ᱠᱚᱢ ᱟᱸᱡᱚᱢᱮᱫᱼᱟ ᱥᱮ ᱪᱮᱫ? ᱜᱟᱹᱰᱤ ᱟᱣᱟᱡᱽ ᱠᱚ ᱟᱸᱡᱚᱢ ᱧᱟᱢᱚᱜ ᱠᱟᱱ ᱜᱮᱭᱟ ᱾ ᱚ, ᱦᱮᱸ ᱨᱟᱥᱛᱟ ᱫᱷᱟᱨᱮ ᱚᱲᱟᱜ ᱛᱚ, ᱟᱫᱚ ᱫᱚᱢᱮ ᱜᱮᱧᱡᱮᱢ ᱚᱱᱟ ᱨᱚᱲ ᱠᱚ ᱚᱱᱟ ᱜᱟᱹᱰᱤ ᱠᱚ ᱪᱟᱞᱟᱜ ᱠᱟᱱᱟ ᱛᱚ ᱚᱱᱟ ᱛᱮᱜᱮ ᱟᱸᱡᱚᱢ ᱟᱸᱡᱚᱢᱮᱫᱼᱟ ᱢᱚᱱᱟ ᱦᱚᱭ ᱾
ᱦᱳᱭ ᱚᱱᱠᱟ ᱜᱮ ᱨᱟᱥᱛᱟ ᱫᱷᱟᱨᱮ ᱚᱲᱟᱜ ᱫᱚ ᱚᱱᱮ ᱤᱱᱠᱟ ᱟᱹᱰᱤ ᱥᱚᱢᱚᱥᱥᱟ ᱾
ᱦᱩᱜ ᱩᱸ, ᱦᱟᱱᱟ ᱱᱟᱣᱟ ᱜᱟᱹᱰᱤ ᱪᱟᱞᱟᱜᱼᱟ ᱟᱹᱲᱤᱥ ᱜᱮᱢ ᱵᱩᱡᱷᱟᱹᱣᱟ ᱾ ᱠᱮᱸᱡ ᱠᱚᱸᱪ ᱨᱮᱜᱮ ᱛᱟᱦᱮᱱᱟ ᱜᱟᱹᱰᱤ ᱠᱚ ᱠᱷᱟᱹᱞᱤ ᱾ ᱟᱹᱲᱤᱥ ᱦᱚᱢ ᱵᱩᱡᱷᱟᱹᱣᱟ ᱨᱚᱲ ᱠᱚ ᱢᱟᱱᱮ ᱴᱷᱤᱠᱴᱷᱟᱠ ᱢᱟᱱᱮ ᱵᱟᱝ ᱟᱸᱡᱚᱢᱚᱜ ᱠᱟᱱ ᱛᱤᱧᱟ ᱾
ᱟᱸᱡᱚᱢ ᱫᱚ ᱟᱸᱡᱚᱢᱚᱜ ᱠᱟᱱ ᱜᱮᱭᱟ ᱾ ᱟᱫᱚ ᱚᱱᱮ ᱚᱱᱠᱟ ᱢᱟᱡᱷᱮ ᱥᱟᱡᱷᱮ ᱟᱸᱡᱚᱢᱚᱜ ᱠᱟᱱᱟ ᱜᱟᱹᱰᱤ ᱱᱤᱛᱚᱜ ᱫᱚ ᱵᱟᱝ ᱟᱸᱡᱚᱢᱚᱜ ᱠᱟᱱᱟ ᱾
ᱚ ᱾
ᱦᱳᱭ ᱟᱨ ᱤᱭᱟᱹ ᱪᱮᱫ ᱡᱤᱞ ᱯᱤᱴᱷᱟᱹᱢ ᱵᱟᱲᱟᱭᱟ ᱥᱮ ᱵᱟᱝ ᱟᱢ?
ᱡᱤᱞ ᱯᱤᱴᱷᱟᱹ ᱫᱚᱧ ᱵᱟᱹᱧ ᱵᱟᱰᱟᱭ ᱜᱮᱭᱟ ᱡᱤᱞ ᱯᱤᱴᱷᱟᱹ ᱡᱚᱢ ᱫᱩᱧ ᱵᱟᱰᱟᱭᱟ ᱾ ᱢᱟᱱᱮ ᱢᱟ ᱠᱚ ᱢᱟᱭ ᱜᱮ ᱠᱚᱨᱟᱣ ᱜᱮ ᱤᱧᱫᱚ ᱵᱟᱹᱧ ᱠᱚᱨᱟᱣ ᱵᱟᱲᱟ ᱠᱟᱜᱼᱟ ᱛᱤᱥ ᱦᱚᱸ ᱾ ᱢᱟᱱᱮ ᱪᱮᱥᱴᱟ ᱞᱮᱱᱠᱷᱟᱱ ᱫᱚ ᱦᱩᱭᱩᱜ ᱜᱮᱭᱟ, ᱟᱫᱚ ᱵᱟᱹᱧ ᱠᱚᱨᱟᱣ ᱵᱟᱲᱟ ᱟᱠᱟᱜᱼᱟ ᱛᱤᱥ ᱦᱚᱸ᱾ ᱯᱟᱛᱲᱟ ᱩᱱᱟᱹᱜ ᱟᱞᱮᱢᱟ ᱥᱚᱦᱚᱨ ᱨᱮᱞᱮ ᱛᱟᱦᱮᱱᱟ ᱛᱚ ᱟᱫᱚ ᱯᱟᱛᱲᱟ ᱯᱤᱴᱷᱟᱹ ᱠᱚ ᱩᱱᱟᱹᱜ ᱟᱸᱴ ᱵᱟᱝ ᱵᱟᱝ ᱪᱮᱫ ᱦᱩᱭ ᱟᱠᱟᱱᱟ ᱾ᱟᱨ ᱚᱱᱛᱮ ᱫᱚ ᱛᱷᱲᱤᱱᱟᱜ ᱤᱭᱟᱹ ᱵᱤᱨ ᱫᱷᱟᱨᱮ ᱚᱲᱟᱜ, ᱵᱤᱨ ᱫᱷᱟᱨᱮ ᱚᱲᱟᱜ ᱠᱷᱟᱱ ᱫᱚ ᱛᱟᱦᱞᱮ ᱥᱟᱠᱟᱢ ᱦᱮᱴᱮᱡ ᱠᱚᱢ ᱪᱟᱞᱟᱣ ᱠᱚᱜᱼᱟ ᱾ ᱯᱤᱴᱷᱟᱹ ᱠᱚᱣᱟ ᱟᱞᱮ ᱚᱱᱛᱮ ᱢᱟ ᱟᱞᱮ ᱢᱟ ᱠᱟᱭᱨᱟ ᱥᱟᱠᱟᱢ ᱛᱮᱞᱮ ᱯᱤᱴᱷᱟᱹᱭ ᱜᱮᱭᱟ ᱾ᱟᱯᱮ ᱚᱱᱛᱮ ᱫᱚ ᱪᱮᱫ ᱛᱮᱯᱮ ᱯᱤᱴᱷᱟᱹᱭ ᱜᱮᱭᱟ?
ᱟᱞᱮ ᱫᱚ ᱟᱞᱮ ᱟᱞᱮ ᱤᱧ ᱜᱚᱜᱚ ᱦᱟᱱᱛᱮ ᱤᱧ ᱜᱚᱜᱚ ᱛᱟᱠᱚ ᱥᱮᱜ ᱫᱚ ᱤᱭᱟᱹ ᱛᱟᱞᱮ ᱥᱟᱠᱟᱢ ᱛᱮ, ᱟᱨ ᱱᱚᱣᱟ ᱡᱟᱶᱟᱭ ᱛᱟᱠᱚ ᱥᱮᱫ ᱫᱚ ᱥᱟᱨᱡᱚᱢ ᱥᱟᱠᱟᱢ ᱛᱮᱜᱮ ᱞᱮ ᱯᱤᱴᱷᱟᱹᱭ ᱜᱮᱭᱟ ᱾
ᱚ ᱛᱟᱦᱚᱞᱮ ᱤᱭᱟᱹ ᱛᱟ ᱛᱟᱞᱮᱭᱟᱜ ᱚᱱᱟ ᱫᱷᱟᱹᱣᱲᱟᱹᱜ ᱢᱟᱱᱮ ᱛᱟᱞᱮ ᱥᱟᱠᱟᱢ ᱛᱮᱯᱮ ᱯᱤᱴᱷᱟᱹᱭ ᱜᱤᱫᱟ ᱚᱱᱟ ᱫᱚᱢᱮ ᱥᱤᱵᱤᱞ ᱜᱮᱭᱟ
ᱦᱳᱭ ᱟᱹᱰᱤ ᱥᱤᱵᱤᱞ ᱢᱟᱱᱮ ᱟᱹᱰᱤ ᱥᱤᱵᱤᱞ
ᱚᱸ ᱵᱟᱝ ᱡᱚᱢ ᱵᱟᱲᱟ ᱦᱩᱭ ᱟᱠᱟᱱᱟ ᱛᱚ ᱟᱫᱚ ᱚᱱᱟᱜᱤᱧ ᱠᱩᱞᱤ ᱠᱮᱫᱼᱟ ᱫᱚᱢᱮ ᱥᱤᱵᱤᱞᱟ ᱥᱮ ᱪᱮᱫ
ᱦᱚᱸ ᱫᱚᱢᱮ ᱥᱤᱵᱤᱞᱟ ᱟᱞᱮ ᱫᱚ ᱫᱚᱢᱮ ᱥᱤᱵᱤᱞᱮᱭᱟ ᱵᱟᱝ ᱛᱟᱦᱮᱱ ᱠᱷᱟᱱ ᱟᱯᱮ ᱡᱮᱢᱚᱱ ᱠᱟᱭᱫᱟ ᱥᱟᱠᱟᱢ ᱨᱮᱱᱟᱜ ᱯᱤᱴᱷᱟᱹ ᱥᱤᱵᱤᱞ ᱯᱮᱭᱟ ᱟᱞᱮ ᱦᱚᱸ
ᱦᱮᱸ ᱟᱫᱚ ᱵᱟᱠᱷᱟᱱ ᱵᱟᱢ ᱡᱚᱢ ᱵᱟᱲᱟ ᱠᱟᱜ ᱟᱢ ᱪᱤᱠᱟᱹᱢ ᱵᱩᱡᱷᱟᱹᱣ ᱧᱟᱢᱟ ᱵᱟᱥᱮ ᱩᱸᱦᱜ
ᱟᱵᱚ ᱫᱚᱛ ᱚᱱᱟ ᱥᱟᱨᱡᱚᱢ ᱥᱟᱠᱟᱢ ᱠᱚ ᱵᱟᱵᱚᱱ ᱧᱟᱢᱟ ᱮᱸᱰᱮᱠᱷᱟᱱ ᱫᱚ ᱚᱱᱟᱛᱮ ᱪᱤᱠᱟᱹ ᱯᱤᱴᱷᱟᱹ ᱦᱩᱭᱩᱜᱼᱟ ᱪᱮᱫ
ᱦᱮᱸᱛᱚ ᱡᱟᱦᱟᱜ ᱡᱟᱦᱟᱱᱟᱜ ᱠᱟᱹᱢᱤ ᱛᱮᱜᱮ ᱛᱚ ᱛᱚᱨᱟᱣ ᱦᱩᱭᱩᱜ ᱟ ᱥᱮ ᱯᱤᱴᱷᱟᱹ ᱢᱟ ᱛᱮᱨᱟᱠ ᱨᱟᱯᱟᱜ ᱦᱩᱭᱩᱜ ᱛᱟᱯᱮ ᱨᱟᱯᱟᱜ ᱦᱩᱭᱩᱜᱼᱟ ᱥᱮ ᱛᱟᱦᱞᱮ ᱠᱩᱞᱤᱭᱮᱫ ᱵᱤᱱ ᱠᱩᱞᱤᱭᱮᱫ ᱢᱤᱭᱟᱹᱧ ᱤᱭᱟᱹ ᱯᱤᱴᱷᱟᱹ ᱫᱚ ᱪᱮᱫ ᱨᱮᱯᱮ ᱤᱭᱟᱹ ᱪᱚᱸᱫᱟᱭ ᱜᱮᱭᱟ ᱢᱟᱱᱮ ᱤᱭᱟᱹ ᱪᱩᱞᱦᱟᱹ ᱨᱮ ᱥᱮ ᱠᱮᱥ ᱨᱮ
ᱚᱱᱟ ᱤᱭᱟᱹ ᱚᱱᱟ ᱫᱚ ᱤᱭᱟᱹᱨᱮ ᱵᱩᱥᱩᱵ ᱛᱮᱞᱮ ᱨᱟᱯᱟᱜ ᱜᱮᱭᱟ
ᱟᱯᱮ ᱫᱚ ᱜᱩᱥᱩᱯ ᱛᱮᱯᱮ ᱨᱟᱯᱟᱜ ᱜᱮᱭᱟ?
ᱦᱳᱭ ᱥᱟᱦᱟᱱ ᱠᱚᱛᱮ ᱡᱟᱦᱟᱱᱟᱜ ᱛᱮᱜᱮ ᱜᱟᱯᱟ ᱠᱚ ᱦᱩᱭᱩᱜᱼᱟ ᱚᱱᱟ ᱫᱚ ᱯᱤᱴᱷᱟᱹ ᱫᱚ
ᱚᱸᱻᱻ
ᱦᱳᱭ
ᱚ ᱟᱞᱮ ᱱᱚᱛᱮ ᱫᱚ ᱪᱩᱞᱦᱟᱹ ᱵᱚᱞᱛᱮ ᱪᱩᱞᱦᱟᱹ ᱫᱚᱵᱟᱝ ᱢᱟᱱᱮ ᱫᱤᱠᱩ ᱟᱛᱩ ᱫᱤᱠᱩ ᱨᱮ ᱛᱟᱦᱮᱱ ᱛᱩ ᱟᱫᱚ ᱚᱱᱟ ᱦᱟᱥᱟ ᱴᱩᱠᱩᱡ ᱞᱮᱠᱟᱱᱟᱜ ᱪᱩᱞᱦᱟᱹ ᱠᱚ ᱟᱠᱷᱨᱤᱧ ᱜᱮᱭᱟ ᱟᱫᱚ ᱚᱱᱟᱜᱮ ᱦᱟᱥᱟᱞᱮ ᱛᱟᱯᱟᱜ ᱠᱟᱜ-ᱟ ᱚᱱᱟ ᱨᱮᱜᱮ ᱞᱮ ᱪᱚᱸᱫᱟᱭ ᱜᱮᱭᱟ ᱟᱫᱚ ᱪᱮᱫ ᱮᱢ ᱪᱤᱠᱟᱹᱭᱟ ᱱᱟᱢᱮ ᱠᱚᱨᱟ ᱟᱫᱚ ᱥᱚᱦᱚᱨ ᱵᱟᱡᱟᱨ ᱛᱚ ᱟᱫᱚ ᱪᱮᱫ ᱮᱢ ᱪᱤᱠᱟᱹ ᱫᱟᱲᱮᱭᱟᱜ-ᱟ᱾
ᱦᱳᱭ ᱚᱱᱠᱟ ᱜᱮᱛᱚ ᱦᱳᱭ ᱦᱳᱭ
ᱩᱸ ᱞᱟᱹᱭ ᱢᱮ ᱟᱫᱚ